ᱦᱮᱞᱳ
ᱦᱮᱸ ᱡᱚᱦᱟᱨ ᱡᱚᱦᱟᱨ
ᱦᱮᱸ ᱜᱚᱝᱠᱮ ᱡᱚᱦᱟᱨ ᱜᱮ
ᱦᱮᱸ ᱢᱚᱡᱽ ᱜᱮᱭᱟᱵᱮᱱ
ᱦᱮᱸ ᱜᱚᱝᱠᱮ ᱱᱤᱛᱚᱜ ᱫᱚ ᱢᱚᱡᱽ ᱜᱮᱭᱟᱞᱤᱧ ᱟᱵᱮᱱ ᱪᱮᱫ ᱞᱮᱠᱟ
ᱟᱞᱮ ᱦᱚᱸ ᱵᱮᱥ ᱜᱮ ᱢᱮᱱᱟᱜ ᱞᱮᱭᱟ ᱛᱚ ᱛᱮᱦᱮᱧ ᱫᱚ ᱠᱟᱹᱴᱤᱡ ᱱᱚᱣᱟ ᱚ ᱦᱚ ᱱᱟᱯᱟᱣ ᱜᱮᱭᱟ ᱵᱮᱱ ᱦᱮᱸ ᱛᱚ ᱨᱚᱦᱚᱭ ᱠᱚ ᱪᱮᱫ ᱞᱮᱠᱟ
ᱨᱚᱦᱚᱭ ᱠᱚᱫᱚ ᱟᱹᱣᱨᱤ ᱪᱟᱹᱞᱩᱜᱼᱟ ᱜᱚᱝᱠᱮ ᱟᱹᱣᱨᱤ ᱮᱥᱴᱟᱴᱚᱜᱼᱟ ᱟᱹᱣᱨᱤ ᱥᱴᱟᱨᱴᱚᱜᱼᱟ ᱨᱚᱦᱚᱭ ᱠᱚᱫᱚ ᱱᱮᱼ ᱛᱚ ᱦᱮᱸ ᱱᱮᱜ ᱮ ᱜᱮ ᱠᱷᱮᱛ ᱠᱚ ᱥᱟᱹᱨᱭᱟᱹ ᱵᱟᱲᱟ ᱦᱩᱭᱩᱜ ᱠᱟᱱᱟ ᱠᱷᱮᱛ ᱠᱚ ᱥᱟᱹᱦᱤᱫ ᱵᱟᱲᱟᱭ ᱦᱩᱭᱩᱜ ᱠᱟᱱᱟ ᱟᱵᱮᱱ ᱥᱮᱫ ᱟᱵᱮᱱ ᱥᱮ
ᱱᱚᱛᱮ ᱢᱟᱱᱮ ᱫᱟᱜ ᱡᱟᱹᱲᱤ ᱵᱟᱝᱛᱮ ᱠᱟᱹᱴᱤᱡ ᱨᱚᱦᱚᱭ ᱠᱚ ᱵᱟᱝ ᱮᱦᱚᱵ ᱵᱟᱲᱟ ᱦᱩᱭ ᱠᱟᱱᱟ ᱟᱨ ᱱᱚᱣᱟ
ᱳ
ᱫᱟᱜ ᱦᱚᱸ ᱪᱤᱠᱟᱹᱛᱮ ᱵᱟᱭ ᱦᱤᱡᱩᱜ ᱠᱟᱱᱟ ᱤᱭᱟᱹ ᱜᱮ ᱜᱮ ᱯᱮᱡ ᱮᱱᱟ ᱥᱮ ᱱᱚᱣᱟ ᱡᱮᱢᱚᱱ ᱵᱷᱩᱝᱜᱟᱹ ᱠᱚ ᱮᱢᱟᱱ ᱠᱚ
ᱦᱳᱭ
ᱚᱱᱟ ᱛᱮᱜᱮ ᱯᱟᱞᱮᱫ ᱫᱟᱜ ᱦᱚᱸ ᱵᱟᱭ ᱦᱤᱡᱩᱜ ᱠᱟᱱᱟ
ᱚ ᱦᱚᱭᱛᱚ
ᱦᱮᱸ ᱟᱨ ᱚᱛ ᱠᱚᱦᱚᱸ ᱱᱚᱝᱠᱟ ᱡᱮᱢᱚᱱ ᱵᱟᱲᱜᱮ ᱡᱷᱟᱲᱜᱮ ᱠᱚᱦᱚᱸ ᱯᱞᱟᱥᱴᱤᱠ ᱮᱢᱟᱱ ᱛᱮ ᱚᱸᱡᱽᱨᱟ ᱛᱮᱜᱮ ᱵᱚᱱ ᱯᱮᱨᱮᱡ ᱪᱟᱵᱟ ᱠᱮᱫᱼᱟ ᱦᱮᱥᱮ
ᱦᱳᱭ ᱚᱱᱟ ᱜᱤᱛᱟᱭ ᱟᱭᱢᱟ ᱡᱟᱦᱟᱸ ᱡᱟᱦᱟᱱᱟᱜ ᱠᱚᱜᱮ ᱨᱚᱦᱚᱭᱚᱜ ᱨᱚᱦᱚᱭ ᱫᱟᱵᱚᱱ ᱡᱟᱦᱟᱸ ᱪᱟᱥᱟᱭ ᱫᱟᱵᱚᱱ ᱚᱱᱟ ᱠᱚᱦᱚᱸ ᱵᱮᱥᱛᱮ ᱵᱟᱝ ᱦᱩᱭᱩᱜ ᱠᱟᱱᱟ ᱥᱟᱦᱤ ᱛᱟᱹᱨᱤᱠᱟ ᱵᱟᱝᱮ ᱤᱭᱟᱹᱜ ᱠᱟᱱᱟᱭ ᱵᱟᱭ ᱨᱟᱠᱟᱵ ᱠᱟᱱᱟ ᱵᱟᱭ
ᱵᱟᱭ ᱦᱩᱭᱩᱜ ᱠᱟᱱᱟ ᱢᱚᱸᱡᱽ ᱛᱮ ᱢᱟᱱᱮ
ᱦᱳᱭ
ᱟᱹᱰᱤ ᱠᱤᱪᱷᱩ ᱡᱟᱭᱜᱟ ᱨᱮᱜᱮ ᱱᱚᱝᱠᱟ ᱡᱮᱢᱚᱱ ᱟ ᱟᱹᱛᱩᱳ ᱠᱚᱨᱮ ᱦᱚᱸ ᱧᱮᱞ ᱵᱟᱲᱟ ᱦᱩᱭᱱᱟ ᱵᱟᱲᱜᱮ ᱠᱚᱨᱮ ᱜᱮᱵᱚ ᱜᱤᱰᱤ ᱠᱟᱜᱼᱟ ᱥᱮ ᱯᱞᱟᱥᱴᱤᱠ ᱠᱚ ᱛᱚ ᱚᱱᱟ ᱤᱭᱟᱹ ᱛᱮᱦᱚᱸ ᱵᱮᱥ ᱵᱟᱭ ᱦᱩᱭ ᱦᱚᱪᱚᱣᱟᱜᱼᱟ
ᱦᱳᱭ
ᱢᱤᱫᱦᱤᱥᱟᱵ ᱫᱚ ᱦᱟᱱᱮ ᱚᱱᱟ ᱫᱚ ᱦᱟᱞᱟᱝ ᱥᱟᱢᱴᱟᱣ ᱠᱟᱛᱮ ᱯᱩᱛᱩᱞ ᱦᱩᱭᱱᱟ ᱡᱮᱢᱚᱱ ᱯᱚᱞᱟᱥ ᱴᱤᱠ ᱨᱮᱱᱟᱜ ᱡᱟᱦᱟᱸ ᱛᱤᱱᱟᱹᱜ ᱡᱤᱱᱤᱥ ᱜᱮ ᱚᱱᱟ ᱠᱚᱫᱚ ᱢᱤᱫ ᱡᱟᱭᱜᱟ ᱨᱮ ᱫᱚᱦᱚ ᱠᱟᱛᱮᱮᱫ ᱦᱩᱱᱟᱹᱝ ᱟᱛᱟᱨ ᱠᱟᱜ ᱠᱷᱟᱱ
ᱦᱮᱸ ᱱᱟᱯᱟᱭᱚᱜᱼᱟ ᱛᱟᱠᱤ ᱦᱮᱸ ᱛᱟᱠᱤ ᱪᱮᱫ ᱠᱚ ᱢᱮᱛᱟᱜᱼᱟ ᱡᱟᱦᱟᱸ ᱵᱟᱲᱜᱮ ᱨᱮᱱᱟᱜ ᱡᱟᱦᱟᱸ ᱩᱨᱡᱟᱠᱩ ᱛᱟᱦᱮᱱ ᱠᱟᱱ ᱛᱟᱦᱮᱸᱼᱟ ᱚᱱᱟᱠᱚ ᱵᱟᱭ ᱵᱟᱹᱲᱤᱡᱟ
ᱦᱳᱭ ᱵᱟᱭ ᱵᱟᱹᱲᱤᱡᱟ ᱟᱨ ᱱᱤᱛᱚᱜ ᱢᱟ ᱡᱚᱛᱚ ᱡᱤᱱᱤᱥ ᱨᱮᱜᱮ ᱱᱚᱣᱟ ᱡᱮᱢᱚᱱ ᱰᱟᱭᱢᱚᱱᱰ ᱤᱭᱩᱨᱤᱭᱟ ᱪᱮᱫ ᱠᱚ ᱦᱮᱡ ᱟᱠᱟᱱᱟ ᱟᱹᱰᱤᱜᱟᱱ ᱠᱮᱢᱤᱠᱮᱞ ᱥᱟᱨ ᱜᱮ ᱦᱮᱡ ᱯᱮᱨᱮᱡ ᱟᱠᱟᱱᱟ ᱥᱮ
ᱦᱚᱸ
ᱛᱚ ᱚᱱᱟ
ᱟᱨ ᱦᱮᱸ ᱜᱚᱝᱠᱮ ᱦᱮᱸ ᱜᱚᱝᱠᱮ ᱚᱱᱟ ᱦᱚᱞᱤᱧ ᱧᱮᱞ ᱮᱫᱟ ᱚᱱᱟ ᱠᱚᱦᱚᱸ ᱦᱮᱡ ᱟᱠᱟᱱ ᱜᱮᱭᱟ ᱦᱮᱸ ᱞᱮᱠᱤᱱ ᱚᱱᱟ ᱠᱚᱛᱮ ᱚᱱᱟ ᱠᱚ ᱮᱢᱟᱜ ᱠᱟᱱᱟ ᱠᱚ ᱥᱮ ᱡᱟᱦᱟᱱ ᱡᱟᱦᱟᱱ ᱠᱷᱮᱛ ᱨᱮᱜᱮ ᱠᱚ ᱪᱷᱟᱹᱲᱤ ᱵᱟᱲᱜᱤ ᱠᱚᱨᱮ ᱦᱚᱸ ᱮᱢᱟᱜ ᱠᱟᱱᱟ ᱥᱮ ᱦᱮᱸ ᱛᱚ ᱜᱚᱝᱠᱮ ᱮᱠᱫᱚᱢ ᱮᱠᱫᱚᱢ ᱮᱴᱟᱜ ᱞᱮᱠᱟ ᱦᱟᱥ ᱧᱮᱞᱚᱜ ᱠᱟᱱᱟ ᱯᱩᱸᱰ ᱜᱮ ᱟᱨ ᱡᱟᱦᱟᱸ ᱟᱨ ᱡᱟᱦᱟᱸᱭ ᱜᱩᱨᱤᱡ ᱠᱚ ᱮᱢᱟᱜ ᱠᱟᱱᱟ ᱥᱮ ᱚᱱᱟ ᱠᱷᱮᱛ ᱫᱚ ᱵᱷᱮᱜᱟᱨ ᱜᱮ ᱧᱮᱞᱚᱜ ᱠᱟᱱᱟ
ᱦᱚᱸ ᱦᱚᱸ ᱚᱸᱰᱮ ᱫᱚ ᱦᱮᱸᱫᱮ ᱧᱮᱞᱚᱜ ᱠᱟᱱᱟ ᱟᱨ ᱦᱮᱸ
ᱢᱮᱱᱫᱟᱞᱤᱧ ᱠᱤ ᱪᱮᱫ ᱠᱚ ᱢᱮᱛᱚᱜ-ᱟ ᱟᱵᱮᱱ ᱥᱟᱨ ᱨᱮᱱᱟᱜ ᱵᱟᱨᱮᱛᱮ ᱛᱷᱚᱲᱟ ᱞᱟᱹᱭ ᱟᱞᱤᱧ ᱢᱮᱥᱮ ᱪᱮᱫ ᱚᱱᱟᱨᱮ ᱠᱟᱹᱢᱤ ᱢᱮᱱᱟᱜᱼᱟ ᱪᱮ ᱯᱷᱟᱭᱫᱟ ᱢᱮᱱᱟᱜᱼᱟ ᱜᱷᱚᱴᱚᱱᱟ ᱟᱨ ᱯᱷᱟᱭᱫᱟ ᱡᱟᱦᱟᱸᱴᱟᱜ
ᱟᱪᱪᱷᱟ ᱱᱚᱣᱟ ᱥᱟᱨ ᱨᱮᱭᱟᱜ ᱡᱮᱢᱚᱱ ᱱᱚᱣᱟ ᱤᱭᱩᱨᱤᱭᱟ ᱰᱟᱭᱢᱚᱱᱰ ᱱᱚᱣᱟ ᱫᱚ ᱠᱮᱢᱤᱠᱮᱞ ᱡᱟᱹᱥᱛᱤ ᱢᱮᱥᱟᱜ ᱠᱟᱱᱟ ᱥᱮ ᱦᱮᱱᱛᱷᱮᱱ ᱪᱮᱫ ᱠᱚᱦᱟᱸᱜ ᱠᱚ ᱢᱮᱥᱟᱭᱮᱫᱼᱟ ᱦᱟᱜ ᱟᱫᱚ ᱱᱚᱣᱟ ᱞᱟᱜᱟᱣ ᱠᱟᱛᱮ ᱼᱼ ᱫᱚ ᱢᱟᱱᱮ ᱚᱱᱮ ᱞᱠᱥᱟᱱ ᱜᱮ ᱦᱩᱭᱩᱜ ᱠᱟᱱᱟ ᱡᱮᱢᱚᱱ ᱵᱟᱹᱫ ᱠᱚᱨᱮ ᱱᱤᱛᱚᱜ ᱵᱤᱱ ᱧᱮᱞᱟ ᱞᱟᱦᱟᱛᱮ ᱡᱟᱦᱟᱸ ᱞᱮᱠᱟ ᱛᱟᱦᱮᱸ ᱠᱟᱱᱟ ᱵᱟᱹᱫ ᱠᱚ ᱡᱩᱫᱤ ᱚᱱᱟ ᱱᱟᱥᱮᱱᱟᱜ ᱫᱟᱜ ᱛᱮᱜᱮ ᱱᱚᱨᱚᱢᱚᱜ ᱛᱟᱦᱮᱸᱼᱟ ᱟᱨ ᱱᱤᱛᱚᱜ ᱥᱤᱪᱩᱭᱮᱥᱚᱱ ᱱᱚᱝᱠᱟ ᱦᱮᱡ ᱠᱟᱱᱟ ᱧᱮᱞᱟᱵᱤᱱ ᱯᱩᱨᱟᱹ ᱠᱮᱴᱮᱡ ᱜᱮ ᱛᱟᱦᱮᱱᱟ ᱚᱛ ᱫᱚ ᱟᱨ ᱦᱳᱭ ᱟᱨ ᱱᱟᱥᱮᱱᱟᱜ ᱡᱩᱫᱤ ᱫᱟᱜᱟᱭ ᱟᱨ ᱨᱚᱦᱚᱲᱚᱜᱼᱟ ᱤᱱᱟᱹ ᱯᱚᱨᱮ ᱫᱚ ᱚᱱᱟ ᱫᱚᱵᱚᱱ ᱧᱮᱞᱟ ᱯᱟᱲᱟᱜᱚᱜᱼᱟ ᱚᱛ ᱫᱚ ᱟᱨ ᱞᱟᱦᱟ ᱛᱮᱫᱚ ᱚᱱᱠᱟ ᱵᱟᱭ ᱛᱟᱦᱮᱸᱠᱟᱱᱟ ᱟᱨ ᱚᱱᱟ ᱡᱤᱱᱤᱥ ᱜᱮ ᱡᱚᱛᱚ ᱡᱤᱱᱤᱥ ᱨᱮᱠᱚ ᱞᱟᱜᱟᱣᱮᱫᱼᱟ ᱡᱮᱢᱚᱱ ᱱᱚᱣᱟ ᱵᱤᱞᱟᱹᱛᱤ ᱦᱩᱭᱮᱱ ᱵᱮᱸᱜᱟᱲ ᱦᱩᱭᱮᱱ ᱟᱹᱞᱩ ᱦᱩᱭᱮᱱ ᱡᱚᱛᱚ ᱡᱤᱱᱤᱥ ᱡᱟᱦᱟᱸ ᱛᱤᱱᱟᱹᱜ ᱢᱮᱱᱟᱜᱼᱟ ᱦᱩᱲᱩ ᱪᱟᱣᱞᱮ ᱠᱷᱚᱱ ᱡᱚᱢᱟᱜ ᱡᱤᱱᱤᱥ ᱡᱚᱛᱚ ᱡᱚᱛᱚ ᱨᱮᱠᱚ ᱞᱟᱜᱟᱣᱮᱫᱼᱟ ᱚᱱᱟᱜᱮ
ᱦᱳᱭ ᱜᱚᱝᱠᱮ
ᱛᱚ ᱚᱱᱟ ᱨᱮ ᱚᱱᱟ ᱛᱮᱜᱮ ᱱᱤᱛᱚᱜ ᱧᱮᱞᱚᱜ ᱠᱟᱱᱟ ᱠᱟᱹᱴᱤᱡ ᱠᱟᱹᱴᱤᱡ ᱜᱤᱫᱽᱨᱟᱹ ᱠᱚ ᱡᱮᱢᱚᱱ ᱠᱟᱹᱡ ᱨᱮᱜᱮ ᱠᱚ ᱠᱟᱲᱟᱜ ᱠᱟᱱᱟ ᱥᱮ ᱵᱚᱦᱚᱜ ᱠᱚ ᱯᱟᱺᱰᱩᱜ ᱠᱟᱱ ᱛᱟᱠᱚᱣᱟ ᱦᱚᱜ ᱱᱟᱼᱼ ᱠᱚ ᱡᱚᱢ ᱠᱷᱟᱹᱛᱤᱨ ᱜᱮ ᱚᱱᱠᱟᱜ ᱠᱟᱱ ᱛᱟᱵᱚᱣᱟ ᱛᱚ ᱚᱱᱟ ᱠᱷᱚᱱ ᱦᱮᱸ
ᱦᱮᱸ ᱤᱱᱠᱟᱹᱜᱮ ᱟᱭᱢᱟ ᱦᱚᱲ ᱤᱱᱠᱟᱹ ᱢᱮᱱᱟᱜ ᱠᱚᱣᱟ ᱠᱤ ᱪᱮᱫ ᱠᱚ ᱢᱮᱛᱟ
ᱦᱮᱸ
ᱚᱱᱟ ᱠᱚ ᱡᱚᱢ ᱮᱫᱟᱠᱚ ᱥᱮ ᱛᱚ ᱵᱚᱦᱚᱜ ᱩᱵ ᱴᱟᱜ ᱯᱩᱲᱩᱜ ᱠᱟᱱ ᱛᱟᱠᱚᱣᱟ
ᱦᱚ ᱯᱟᱹᱰᱩᱜ ᱠᱟᱱᱟ ᱠᱚᱢ ᱩᱢᱮᱨ ᱨᱮᱜᱮ ᱵᱚᱭᱮᱥ ᱟᱹᱣᱨᱤ ᱦᱩᱭᱩᱜ ᱨᱮᱜᱮ ᱯᱟᱹᱰᱩᱜ ᱠᱟᱱ ᱛᱟᱠᱚᱣᱟ ᱛᱚ ᱚᱱᱟ ᱨᱮᱜᱮ ᱟᱵᱚ ᱱᱤᱭᱟᱹ ᱵᱟᱵᱚᱱ ᱴᱷᱤᱠᱟᱹ ᱫᱟᱲᱮᱭᱟᱜ ᱠᱟᱱᱟ ᱟᱵᱚᱨᱮᱱ ᱱᱚᱣᱟ ᱰᱟᱹᱝᱨᱤᱭᱟᱜ ᱜᱩᱨᱤᱡ ᱛᱤᱱᱟᱹᱜ ᱠᱟᱹᱢᱤᱨᱮ ᱞᱟᱜᱟᱜ ᱛᱟᱦᱮᱸᱫᱼᱟ ᱢᱟᱲᱟᱝ ᱚᱱᱟ ᱠᱚ ᱞᱟᱜᱟᱣ ᱠᱟᱛᱮᱜ ᱜᱮ ᱦᱩᱭ ᱦᱚᱪᱚ ᱞᱮᱫᱼᱟ ᱠᱚ ᱦᱩᱲᱩ ᱠᱚ ᱡᱚᱢ ᱞᱮᱫᱼᱟ ᱠᱚ ᱟᱹᱰᱤ ᱫᱤᱱ ᱠᱚ ᱠᱮᱴᱮᱡ ᱠᱚ ᱛᱟᱦᱮᱸ ᱞᱮᱱᱟ ᱞᱮᱜᱮᱢ ᱵᱟᱠᱚ ᱠᱟᱲᱟᱜ ᱠᱟᱱ ᱛᱟᱦᱮᱸᱫ
ᱦᱮᱸ
ᱛᱚ ᱚᱱᱟ ᱠᱚ ᱡᱩᱫᱤ ᱵᱚᱱ ᱵᱮᱵᱟᱨ ᱨᱩᱣᱟᱹᱲ ᱠᱮ ᱮᱱᱠᱷᱟᱱ ᱟᱵᱚ ᱞᱟᱹᱜᱤᱫ ᱜᱮ ᱵᱮᱥ ᱦᱩᱭ ᱠᱚᱜᱼᱟ,
ᱦᱮᱸ ᱜᱚᱢᱠᱮ ᱟᱵᱚ ᱞᱟᱹᱜᱤᱫ ᱜᱮ ᱵᱮᱥ ᱦᱩᱭ ᱠᱚᱜ ᱜᱮᱭᱟ ᱱᱟᱦᱟ ᱫᱚ ᱟᱵᱚᱫᱚ ᱦᱮᱛᱟᱨᱫᱚ ᱡᱟᱦᱟᱸ ᱵᱟᱠᱚ ᱢᱮᱱᱟ ᱠᱩᱲᱭᱟᱹ ᱱᱮᱛᱟᱨ ᱫᱚ ᱠᱩᱲᱤᱭᱟᱹ ᱵᱚᱱ ᱵᱩᱫᱽᱫᱤᱭᱮᱫᱟ ᱡᱟᱦᱟᱸ ᱱᱮᱛᱟᱨ ᱫᱚ ᱱᱟᱦᱟᱨ ᱦᱚᱲ ᱡᱚᱛᱚ ᱠᱚᱜᱮ ᱦᱮᱸ ᱦᱮᱸ ᱵᱚ ᱱᱚᱣᱟ ᱫᱚ ᱥᱚ ᱠᱟᱱᱟ ᱪᱤᱠᱟᱹ ᱟᱱᱟ ᱢᱚᱛᱞᱚᱵ ᱟᱭᱢᱟ ᱨᱚᱠᱚᱢ ᱱᱮᱛᱟᱨ ᱨᱮᱱ ᱵᱟᱹᱦᱩ ᱠᱚ ᱠᱩᱲᱤ ᱦᱚᱸ ᱪᱷᱟᱹᱲᱤ ᱢᱟᱭ ᱵᱤᱴᱤ ᱛᱟᱠᱚ ᱦᱚᱸ ᱧᱮᱞᱮᱫ ᱠᱚᱣᱟ ᱠᱤ ᱜᱩᱨᱤᱡ ᱫᱚ ᱜᱩᱨᱤᱡ ᱚᱲᱟᱜ ᱡᱟᱦᱟᱸ ᱪᱷᱟᱫᱽ ᱚᱲᱟᱜ ᱛᱟᱦᱮᱱᱟ ᱛᱚ ᱚᱸᱰᱮ ᱫᱚ ᱟᱭᱢᱟ
ᱦᱮᱸ
ᱵᱮᱥᱮ ᱵᱩᱡᱟ. ᱭᱟ ᱠᱟᱨᱟᱱ ᱚᱱᱟᱜᱮ ᱜᱩᱨᱤᱡ ᱚᱲᱟᱜ ᱠᱷᱟᱯᱨᱟ ᱚᱲᱟᱜ ᱠᱚ ᱵᱩᱥᱩᱵ ᱚᱲᱟᱜ ᱵᱚᱱ ᱛᱟᱦᱮᱱᱟ ᱥᱮ ᱚᱸᱰᱮ ᱫᱚ ᱢᱮᱱᱟ ᱠᱤ ᱜᱩᱨᱤᱡ ᱜᱤᱰᱤ ᱦᱩᱭᱩᱜ ᱛᱤᱧᱟᱹ ᱜᱩᱨᱤᱡ ᱦᱩᱭᱩᱜ ᱛᱤᱧᱟᱹ ᱟᱭᱢᱟ ᱨᱚᱠᱚᱢ ᱚᱱᱟ ᱚᱱᱟ ᱢᱟᱹᱭᱵᱤᱴᱤ ᱛᱟᱠᱚ ᱦᱚᱸᱵᱟᱝᱠᱚ ᱨᱮᱵᱮᱱ ᱛᱟᱦᱮᱱᱟ
ᱦᱮᱸ ᱵᱟᱝ ᱠᱚ ᱨᱟᱱ ᱠᱟᱱᱟ
ᱟᱹᱞᱤᱧ ᱫᱚ ᱱᱚᱣᱟ ᱫᱚ ᱱᱚᱣᱟ ᱫᱚ ᱢᱤᱫᱴᱮᱱ ᱞᱤᱧ ᱧᱮᱞᱠᱟᱫᱟ ᱦᱮᱸ ᱠᱤ ᱤᱱᱠᱟᱜᱮ ᱪᱮᱫ ᱠᱚ ᱢᱮᱛᱟ ᱥᱮᱱ ᱞᱮᱱᱟᱞᱤᱧ ᱮᱭ ᱟᱹᱞᱤᱧ ᱨᱮᱱ ᱫᱚ ᱵᱟᱝ ᱮᱴᱟᱜ ᱟᱨ ᱢᱤᱫᱴᱮᱱ ᱵᱟᱹᱵᱩ ᱜᱤᱫᱽᱨᱟᱹ ᱨᱮᱱ ᱵᱟᱹᱦᱩ ᱧᱮᱞ ᱞᱤᱧ ᱥᱮᱱ ᱞᱮᱱᱟ ᱛᱚ ᱚᱸᱰᱮ ᱠᱚ ᱫᱟᱞᱤᱧ ᱠᱟᱱᱟ ᱠᱩᱞᱤᱭᱮᱫ ᱞᱤᱧᱟ ᱠᱚ ᱛᱚ ᱢᱮᱱᱫᱟᱠᱚ ᱟᱞᱮ ᱫᱚ ᱵᱟᱹᱦᱩᱞᱮ ᱠᱩᱥᱤ ᱦᱮᱡ ᱮᱱᱟ ᱛᱚ ᱩᱱᱠᱩ ᱜᱮ ᱵᱟᱠᱚ ᱠᱩᱥᱤ ᱞᱮᱱᱟ ᱢᱮᱱᱫᱟᱠᱚ ᱠᱤ ᱟᱯᱮᱭᱟᱜ ᱫᱚ ᱠᱷᱟᱯᱨᱟ ᱚᱲᱟᱜ ᱢᱮᱱᱟᱜ ᱛᱟᱯᱮᱭᱟᱞ ᱟᱞᱮᱨᱮᱱ ᱢᱤᱥᱨᱟᱡᱽ ᱪᱮᱫ ᱠᱚ ᱢᱮᱛᱟᱜᱼᱟ ᱵᱟᱭ ᱠᱟᱹᱢᱤ ᱫᱟᱲᱮ ᱟᱛᱟᱞᱮᱭᱟ ᱪᱤᱠᱟᱹᱱ ᱫᱟᱲᱮᱭᱟᱛᱟᱞᱮᱭᱟ ᱟᱞᱮ ᱟᱞᱮ ᱫᱚ ᱪᱷᱟᱸᱛ ᱚᱲᱟᱜ ᱨᱮᱜᱮᱞᱮ ᱡᱟᱶᱟᱭᱮᱭᱟ ᱛᱟᱭ ᱩᱨ ᱫᱚ ᱢᱚᱱᱮ ᱢᱚᱱᱮ ᱛᱮᱞᱤᱧ ᱥᱮᱡᱟᱭᱮᱫᱟ ᱦᱳᱭ ᱛᱚᱵᱮ ᱛᱚ ᱱᱟᱯᱟᱭ ᱫᱷᱟᱨᱟᱜ ᱜᱮ ᱪᱷᱟ ᱛ ᱛᱲᱟᱜ ᱨᱮᱜᱮ ᱡᱟᱶᱟᱭᱵᱮᱱ ᱞᱮᱠᱤᱱ ᱚᱱᱟ ᱫᱚ ᱟᱹᱞᱤᱧ ᱢᱚᱱᱮ ᱢᱚᱱᱮ ᱛᱮᱞᱤᱧ ᱦᱩᱫᱤᱥᱮᱜᱼᱟ ᱚᱱᱟ ᱫᱚ ᱵᱟᱝ ᱦᱩᱫᱤᱥ ᱞᱮ ᱟᱢ ᱠᱤ ᱪᱮᱫᱠᱚ ᱢᱮᱛᱟᱜᱟ ᱡᱟᱦᱟᱸ ᱨᱮᱜᱮ ᱡᱟᱢᱟᱭᱟᱯᱮ ᱛᱚ ᱪᱮᱫ ᱠᱚ ᱢᱮᱛᱟᱜᱼᱟ ᱜᱩᱨᱤᱡ ᱵᱟᱭ ᱡᱚᱴᱠ ᱞᱮᱠᱷᱟᱡ ᱪᱮᱫ ᱠᱚ ᱢᱮᱛᱟᱜᱼᱟ ᱚᱱᱟ ᱚᱲᱟᱜ ᱫᱚ ᱥᱟᱱ ᱛᱩᱥᱴᱤ ᱫᱚ ᱵᱟᱝ
ᱵᱟᱭ ᱦᱩᱭᱩᱜᱼᱟ ᱦᱮ ᱵᱚᱸᱜᱟ ᱵᱩᱨᱩᱭᱟᱵᱚᱱ ᱚᱱᱟᱜᱮ ᱥᱟᱵ ᱦᱩᱭᱩᱜᱼᱟ ᱚᱸᱰᱮ ᱜᱮ ᱵᱟᱝ ᱵᱚᱸᱜᱟ ᱵᱩᱨᱩ ᱵᱚᱸᱜᱟ ᱵᱩᱨᱩ ᱡᱟᱭᱜᱟ ᱨᱮ ᱵᱟᱢ ᱜᱩᱨᱤᱡ ᱱᱟᱲᱠᱟᱟᱭ ᱠᱷᱟᱱ ᱚᱸᱰᱮ ᱦᱚᱸ ᱢᱟᱱᱮ ᱵᱚᱸᱜᱟ ᱵᱟᱝ ᱠᱚ ᱦᱤᱡᱩᱜᱼᱟ
ᱦᱮᱸ ᱵᱚᱸᱜᱟ ᱦᱚᱸ ᱵᱟᱝᱠᱚᱱᱩᱡᱟ ᱦᱮᱸ ᱟᱨ ᱚᱱᱠᱟ ᱫᱚ ᱚᱠᱟᱨᱮ ᱟᱵᱚ ᱥᱟᱱᱛᱟᱲ ᱥᱚᱢᱟᱡᱽ ᱨᱮ ᱚᱠᱟᱨᱮ ᱡᱚᱛᱚ ᱨᱮᱜᱮ ᱛᱚ ᱜᱩᱨᱤᱡ ᱫᱚ ᱪᱟᱹᱦᱤ ᱜᱮ
ᱦᱮᱸ ᱡᱚᱛᱚ ᱨᱮᱜᱮ ᱚᱱᱟᱜᱮ ᱦᱚᱲ ᱵᱟᱠᱚ ᱦᱩᱫᱤᱥ ᱫᱟᱲᱮᱭᱟᱜ ᱠᱟᱱᱟ
ᱦᱩᱸ ᱟᱫᱚ ᱱᱟᱦᱟᱜ ᱫᱚᱵᱚᱱ ᱦᱟᱱᱛᱮᱵᱚᱱ
ᱢᱚᱰᱟᱱ ᱡᱩᱜᱽ ᱱᱟᱥᱮ ᱦᱳᱭ ᱦᱳᱭ ᱟᱫᱚ ᱚᱱᱠᱟᱜᱮ
ᱟᱨ ᱱᱮᱛᱟᱨ ᱨᱮᱱ ᱩᱱᱠᱩ ᱵᱟᱹᱵᱩ ᱛᱟᱠᱚ ᱦᱚᱧ ᱧᱮᱞᱮᱫ ᱠᱚᱣᱟ ᱪᱮᱫ ᱠᱚ ᱢᱮᱛᱟᱜ ᱟ ᱟᱭᱢᱟ ᱠᱚᱭ ᱤᱭᱟᱹᱭᱮᱫᱼᱟ ᱠᱩᱲᱦᱤᱣᱮᱫᱼᱟ ᱮᱠᱫᱚᱢ ᱩᱱᱠᱩ ᱦᱚᱸ ᱱᱟᱦᱟᱜ ᱱᱟᱦᱮᱞ ᱵᱟᱝ ᱱᱟᱦᱮᱞ ᱠᱟᱲᱵᱟ ᱵᱟᱝ ᱥᱟᱵ ᱠᱟᱛᱮ ᱦᱟᱱᱮ ᱴᱮᱠᱴᱚᱨ ᱠᱚ ᱞᱟᱜᱟᱣᱫᱟ ᱟᱭᱢᱟ ᱨᱚᱠᱚᱢᱟᱜ ᱟᱭᱢᱟ ᱨᱚᱠᱚᱢᱟᱜ ᱠᱚ ᱠᱟᱹᱢᱤ ᱮᱜ-ᱟ
ᱠᱩᱲᱤᱭᱟᱹ ᱮᱱᱟ ᱵᱚᱱ ᱡᱟᱹᱥᱛᱤ ᱱᱮᱛᱟᱨ ᱫᱚ
ᱦᱮᱸ ᱱᱮᱛᱟᱨ ᱫᱚ ᱠᱩᱲᱭᱟ. ᱭᱱᱟ ᱵᱚᱱ ᱡᱟᱹᱥᱛᱤ
ᱵᱟᱠᱷᱟᱱ ᱢᱟᱲᱟᱝ ᱛᱮᱫᱚ ᱚᱱᱠᱟ ᱵᱟᱠᱚ ᱤᱭᱟᱹ ᱞᱮᱱ ᱛᱮ ᱠᱟᱹᱢᱤ ᱛᱟᱦᱮᱸᱜ ᱛᱮ ᱠᱚ ᱚᱱᱠᱟ ᱜᱮ ᱵᱮᱥ ᱠᱚ ᱛᱟᱦᱮᱸ ᱞᱮᱱᱟ
ᱦᱳᱭ ᱟᱨ ᱯᱟᱹᱦᱤᱞ ᱨᱮᱱ ᱦᱟᱲᱟᱢ ᱦᱚᱲ ᱦᱚᱸᱠᱚ ᱟᱭᱢᱟ ᱫᱤᱱ ᱱᱤᱛ ᱱᱟᱦᱟᱜ ᱱᱚᱣᱟ ᱱᱟᱦᱟᱜ ᱦᱟᱹᱵᱤᱡ ᱢᱮᱱᱟᱜ ᱠᱟᱫ ᱠᱚ ᱜᱮᱭᱟ ᱟᱨ ᱱᱮᱛᱟᱨ ᱨᱮᱱ ᱟᱨ ᱱᱮᱛᱟᱨ ᱨᱮᱱ ᱡᱳᱨ ᱥᱮ ᱡᱳᱨ ᱪᱚᱞᱞᱤᱥ ᱵᱚᱪᱷᱚᱨ ᱯᱚᱧᱪᱟᱥ ᱵᱚᱪᱷᱚᱨ ᱪᱚᱨ ᱥᱮᱴᱮᱨ ᱥᱮᱴᱮᱮᱨᱛ ᱩᱱᱤ ᱢᱮᱱᱟᱵᱮᱱ ᱠᱤᱱ ᱱᱩᱭ ᱫᱚ ᱚᱠᱟᱭ ᱫᱤᱱ ᱪᱚᱝ ᱦᱟᱲᱟᱢ ᱠᱟᱱᱟ ᱠᱚᱢ ᱥᱮ ᱠᱚᱢ ᱥᱟᱴ ᱥᱳᱛᱛᱚᱨ ᱥᱟᱞᱮ ᱠᱩᱲᱟᱹᱣᱱᱟ ᱤᱱᱠᱟᱹ ᱵᱮᱱ ᱧᱮᱞᱮᱭᱟ
ᱦᱮᱸ ᱟᱨ ᱩᱱᱠᱩ ᱠᱩᱲᱤ ᱜᱤᱫᱽᱨᱟᱹ ᱠᱚᱦᱚᱸ ᱚᱱᱠᱟᱜ ᱜᱮ ᱠᱟᱹᱴᱤᱡ ᱠᱚᱢ ᱩᱢᱮᱨ ᱨᱮᱜᱮ ᱠᱚ ᱵᱩᱰᱷᱤ ᱜᱮᱠᱚ ᱧᱮᱞ ᱜᱚᱫᱚᱜᱼᱟ ᱟᱨ ᱱᱚᱣᱟ ᱤᱭᱟᱹ ᱠᱚᱦᱚᱸ
ᱦᱩᱸ
ᱵᱩᱨᱩ ᱠᱚᱦᱚᱸ ᱵᱚ ᱞᱚ ᱠᱟᱜ ᱠᱟᱱᱟ ᱟᱛᱟᱨ ᱠᱟᱜ ᱠᱟᱱᱟ ᱠᱚ ᱚᱱᱟ ᱠᱚᱦᱚᱸ ᱵᱟᱵᱚ ᱵᱟᱧᱪᱟᱣ ᱫᱚᱦᱚᱭᱮᱫᱼᱟ
ᱦᱮᱸ ᱚᱱᱟ ᱠᱚᱦᱚᱸ ᱟᱵᱚ ᱪᱮᱫ ᱟᱫᱚ ᱪᱮᱫ ᱵᱮᱱ ᱢᱮᱱᱟ
ᱦᱮᱸ
ᱟᱵᱚ ᱫᱚ ᱦᱮᱸ ᱚᱱᱟ ᱠᱚ ᱛᱟᱦᱮᱸ ᱞᱮᱠᱷᱟᱱ ᱢᱤᱫ ᱠᱟᱹᱴᱤᱡ ᱵᱮᱥ ᱵᱩᱡᱷᱟᱹᱜ-ᱟ ᱧᱮᱞ ᱛᱮᱦᱚᱸ ᱧᱮᱞᱚᱜ ᱨᱮᱦᱚᱸ ᱱᱟᱯᱟᱭ ᱧᱮᱞᱚᱜ-ᱟ ᱟᱨ ᱟᱵᱚᱣᱟᱜ ᱢᱤᱫᱴᱮᱱ ᱚᱱᱟᱜᱮ ᱢᱤᱫᱴᱮᱱ ᱟᱵᱚᱣᱟᱜ
ᱚᱠᱥᱤᱡᱮᱱ ᱦᱚᱸ ᱧᱟᱢᱚᱜ-ᱟ ᱚᱸᱰᱮ ᱠᱷᱚᱱ ᱜᱮ ᱟᱨ ᱦᱚᱭ ᱫᱟᱜ ᱠᱚᱦᱚᱸ ᱦᱤᱡᱩᱜ-ᱟ
ᱦᱳᱭ ᱟᱫᱚ ᱱᱮᱛᱟᱨ ᱫᱚ ᱟᱨ ᱱᱮᱛᱟᱨ ᱦᱚᱸ ᱱᱮᱛᱟᱨ ᱫᱚ ᱟᱴᱟᱞ ᱞᱮᱠᱟ ᱦᱚᱸ ᱟᱴᱟᱞ ᱞᱮᱠᱟ ᱠᱟᱱᱟ ᱥᱮ ᱟᱯᱱᱮ ᱟᱯ ᱛᱮᱦᱚᱸ ᱵᱤᱨ ᱵᱩᱨᱩ ᱠᱚᱫᱚ ᱥᱮ ᱟᱯᱱᱮ ᱟᱯ ᱛᱮᱦᱚᱸ ᱡᱩᱸᱰᱤᱜ ᱠᱟᱱᱟ
ᱦᱮᱸ
ᱟᱨ ᱚᱱᱟ ᱡᱩᱸᱰᱤᱜ ᱠᱟᱱᱟ ᱩᱨ ᱫᱚ ᱟᱵᱚ ᱟᱵᱚ ᱤᱲᱤᱧ ᱞᱟᱹᱜᱤᱫ ᱫᱚ ᱵᱟᱵᱚᱱ ᱥᱮᱱᱚᱜ ᱠᱟᱱᱟ
ᱦᱮᱸ ᱵᱟᱵᱚ ᱥᱮᱱᱚᱜ ᱠᱟᱱᱟ
ᱟᱨ ᱡᱟᱦᱟᱸ ᱚᱸᱰᱮ ᱡᱤᱵᱽᱼᱡᱤᱭᱟᱹᱞᱤ ᱢᱮᱱᱟᱜ ᱠᱚᱣᱟ ᱪᱮᱬᱮ ᱪᱤᱯᱲᱩᱡ ᱦᱩᱭᱱᱟᱠᱚ ᱩᱱᱠᱩ ᱵᱤᱧ ᱠᱤᱫᱤᱧ ᱠᱚ ᱦᱩᱭᱱᱟ ᱩᱱᱠᱩ ᱫᱚ ᱮᱠᱫᱚᱢ ᱨᱟᱯᱟᱜ ᱨᱚᱝᱜᱚᱜ ᱠᱟᱱᱟ ᱠᱚ
ᱯᱚᱨᱠᱚᱜ ᱠᱟᱱᱟ ᱠᱚ ᱦᱚᱸ ᱚᱱᱠᱟ ᱚᱱᱠᱟ ᱛᱮ ᱤᱭᱟᱹ ᱠᱚᱢᱟ ᱱᱩᱠᱩ ᱡᱮᱢᱚᱱ ᱡᱤᱵᱽ ᱡᱤᱭᱟᱹᱞᱤ ᱡᱟᱦᱟᱸ ᱛᱤᱱᱟᱹᱜ ᱢᱮᱱᱟᱜ ᱠᱚᱣᱟ ᱵᱩᱨᱩ ᱨᱮᱱ ᱚᱱᱠᱟ ᱚᱱᱠᱟᱛᱮ ᱩᱱᱠᱩ ᱢᱟ ᱠᱚᱢ ᱪᱟᱵᱟ ᱟᱠᱟᱱ ᱜᱮᱭᱟ ᱠᱚ ᱟᱨ ᱫᱟᱨᱮ ᱠᱚ ᱟᱨ ᱵᱚᱱ ᱪᱟᱵᱟ ᱤᱫᱤ ᱞᱮᱠᱷᱟᱱ ᱱᱚᱝᱠᱟ ᱛᱮ ᱟᱨᱦᱚᱸ ᱟᱵᱚ ᱦᱚᱸ ᱢᱮᱱ ᱫᱤᱱ ᱦᱤᱞᱳᱜ ᱟᱵᱚ ᱦᱚᱸ ᱵᱟᱹᱭ ᱵᱟᱹᱭ ᱛᱮ ᱟᱡᱟᱨ ᱵᱤᱢᱟᱨ ᱛᱮᱵᱚ ᱜᱚᱡ ᱪᱟᱵᱟ ᱤᱫᱤᱜ-ᱟ
ᱦᱮᱸ ᱱᱚᱣᱟ ᱛᱚ ᱱᱤᱛᱚᱜ ᱠᱷᱚᱱᱟᱜ ᱜᱮ ᱧᱮᱞᱚᱜ ᱠᱟᱱᱟ ᱜᱚᱝᱠᱮ
ᱦᱚᱸ ᱦᱚᱸ ᱱᱤᱛᱳᱜ ᱢᱟ ᱮᱦᱚᱵ ᱟᱠᱟᱱ ᱜᱮᱭᱟ ᱱᱟᱦᱟᱜ
ᱦᱩᱸ ᱱᱚᱜ-ᱚᱭ ᱛᱚ ᱮᱦᱚᱵᱚᱜ ᱠᱟᱱᱟ ᱪᱮᱫ ᱠᱚ ᱢᱮᱛᱟᱜ-ᱟ ᱱᱟᱦᱟᱜ ᱨᱮᱱ ᱡᱳᱨ ᱥᱮ ᱡᱳᱨ ᱡᱟᱫᱟ ᱛᱟᱨ ᱥᱮ ᱱᱟᱦᱟᱜ ᱡᱩᱜᱽ ᱨᱮᱱ ᱯᱮᱭᱥᱮᱱᱰ ᱜᱮ ᱡᱟᱫᱟ ᱢᱮᱱᱟᱜ ᱠᱚᱣᱟ ᱢᱚᱛᱞᱚᱵ ᱦᱟᱱᱟ ᱵᱟ ᱱᱚᱣᱟ ᱨᱩᱣᱟᱹ ᱯᱟᱹᱦᱤᱞ ᱨᱮᱱ ᱦᱚᱲ ᱤᱱᱟᱹᱜ ᱡᱚᱞᱫᱤ ᱵᱟᱠᱚ ᱨᱩᱣᱟᱹᱜ ᱠᱟᱱ ᱛᱟᱦᱮᱱᱟ ᱡᱟᱦᱟᱱᱟᱜ ᱜᱮ ᱵᱤᱢᱟᱨᱤ ᱵᱟᱭ ᱯᱟᱠᱲᱟᱣᱫᱮᱜ ᱦᱚᱫ ᱛᱟᱠᱚ ᱛᱟᱦᱮᱱᱟ ᱟᱨ ᱱᱮᱛᱟᱨ ᱨᱮᱱ ᱜᱮ ᱱᱮᱛᱟᱨ ᱱᱮᱛᱟᱨ ᱨᱮᱱ ᱦᱚᱲ ᱠᱚᱫᱚ ᱡᱚᱛᱚ ᱠᱚᱜᱮ ᱞᱟᱹᱭ ᱞᱮᱫ ᱠᱚᱣᱟ ᱡᱟᱦᱟᱸ ᱪᱮᱫ ᱠᱚ ᱢᱮᱛᱟᱜ-ᱟ ᱪᱚᱞᱞᱤᱥ ᱵᱚᱪᱷᱚᱨᱮ ᱠᱩᱲᱟᱣᱱᱟ ᱥᱮ ᱚᱥᱠᱮ ᱯᱚᱨᱮ ᱫᱚ ᱡᱟᱦᱟᱱᱟᱜ ᱵᱟᱝ ᱡᱟᱦᱟᱱᱟᱜ ᱩᱱᱤ ᱵᱤᱢᱟᱨᱤ ᱥᱤᱥᱴᱤ ᱴᱤᱭᱟᱭ ᱜᱮᱭᱟ
ᱦᱩᱸᱻᱩ ᱚᱱᱠᱟ ᱜᱮ ᱱᱤᱛᱚᱜ ᱫᱚ ᱥᱟᱫ ᱡᱤᱱᱤᱥ ᱡᱚᱢ ᱛᱮᱜᱮ ᱚᱱᱠᱟᱭᱮᱱᱟ
ᱦᱳᱭ ᱥᱟᱫ ᱱᱮᱛᱟᱨ ᱫᱚ ᱡᱟᱦᱟᱸᱭ ᱱᱤᱛᱚᱜ ᱞᱟᱡ ᱨᱮ ᱜᱤᱫᱟᱹᱨ ᱢᱮᱱᱟᱭᱟ ᱥᱮ ᱩᱱᱤ ᱜᱤᱫᱟᱹᱨ ᱦᱚᱸ ᱦᱮᱸ ᱥᱟᱨᱮ ᱡᱚᱢᱮᱭᱟ
ᱦᱚᱸᱮ ᱩᱱᱤ ᱦᱚᱸ ᱚᱱᱮ ᱨᱮᱜᱮ ᱚᱱᱮ ᱠᱟᱹᱴᱤᱡ ᱠᱷᱚᱱᱜᱮ ᱚᱱᱮ ᱡᱟᱦᱟᱱᱟᱜ ᱵᱟᱝ ᱡᱟᱦᱟᱱᱟᱜ ᱟᱡᱟᱜ ᱦᱚᱲᱢᱚ ᱨᱮ ᱦᱩᱭᱩᱜ ᱠᱟᱱ ᱜᱮ
ᱦᱩᱸ, ᱦᱩᱸ ᱟᱨ ᱱᱟᱦᱟᱜ ᱛᱚ ᱡᱟᱫᱟᱛᱟᱨ ᱚᱱᱟ ᱱᱮᱛᱟᱨ ᱥᱮ ᱱᱚᱛ ᱠᱚᱭ ᱛᱟᱨ ᱫᱚ ᱧᱮᱞᱮᱫ ᱠᱚᱣᱟᱞᱤᱧ ᱡᱟᱫᱟ ᱛᱟᱨ
ᱦᱮᱸ
ᱠᱮᱱᱥᱟᱨ ᱨᱮ ᱪᱟᱞᱟᱜ ᱠᱟᱱ ᱛᱟᱠᱚᱣᱟ
ᱦᱮᱸ ᱚᱱᱟᱜᱮ ᱦᱩᱭᱩᱜ ᱠᱟᱱᱟ ᱦᱩᱭ ᱫᱚ
ᱦᱮᱸ
ᱟᱫᱚ ᱚᱱᱛᱮ ᱫᱚ ᱥᱟᱨᱠᱚ ᱠᱚᱠᱚ ᱞᱟᱜᱟᱣ ᱵᱟᱲᱟᱭ ᱜᱮᱭᱟ?
ᱦᱮᱸ ᱜᱚᱢᱠᱮ ᱱᱚᱛᱮ ᱥᱟᱨ ᱡᱚᱛᱚ ᱜᱮ ᱡᱚᱛᱚ ᱦᱚᱲ ᱜᱮᱠᱚ ᱞᱟᱜᱟᱣ ᱛᱟᱦᱮᱱᱟ ᱢᱤᱫ ᱛᱮᱭᱟᱭ ᱮᱠᱟᱭ ᱫᱚ ᱵᱟᱝ ᱮᱠᱟ ᱮᱠᱟᱭ ᱵᱮᱱ ᱞᱟᱜᱟᱣ ᱟᱥᱮ ᱛᱚ ᱵᱟᱝ ᱠᱚ ᱛᱟᱦᱮᱸ ᱦᱚᱪᱚ ᱟᱛᱟᱵᱤᱱᱟ ᱫᱟᱜ ᱠᱚ ᱥᱚᱰᱟᱣᱜ ᱫᱟᱜ ᱠᱚ ᱥᱚᱡᱷᱮᱭᱟᱛᱟᱵᱮᱱᱟ ᱥᱮ ᱛᱚ ᱪᱟᱵᱟᱜ ᱛᱟᱵᱮ ᱱᱟᱥᱮ ᱦᱚ ᱡᱚᱛᱚ, ᱡᱚᱛᱚ ᱠᱚᱠᱚ